ᱦᱟᱸ ᱡᱚᱦᱟᱨ ᱜᱮ ᱾
ᱡᱚᱦᱟᱨ ᱜᱮ ᱜᱚᱢᱠᱮ ᱾
ᱦᱩᱸ ᱡᱚᱦᱟᱨ ᱜᱮ᱾ ᱪᱮᱫ ᱠᱚ ᱪᱤᱠᱟ. ᱵᱟᱲᱟ ᱦᱩᱭᱩᱜ ᱠᱟᱱᱟ ᱾
ᱚᱜ ᱚᱲᱟᱜ ᱠᱚᱨᱮ ᱜᱮ
ᱚᱻᱻ ᱩᱺᱼᱷ ᱴᱷᱤᱠ ᱜᱮᱭᱟᱯᱮ ᱛᱚ ᱡᱚᱛᱚ ᱦᱚᱲ
ᱦᱮᱸ ᱴᱷᱤᱠ ᱜᱮᱭᱟᱞᱮ᱾ ᱟᱨ ᱟᱯᱮ ᱫᱚ?
ᱟᱞᱮ ᱦᱚᱸ ᱴᱷᱤᱠ ᱜᱮ᱾ ᱢᱚᱡᱽ ᱜᱮᱭᱟᱞᱮ ᱡᱚᱛᱚ᱾
ᱠᱟᱹᱢᱤ ᱠᱚ ᱪᱮᱫ ᱠᱚ
ᱠᱟᱹᱢᱤ ᱠᱚᱫᱚ ᱦᱩᱲᱩ ᱠᱚ ᱮᱨ ᱦᱩᱭᱩ ᱠᱟᱱᱟ ᱟᱨ ᱱᱤᱛᱚᱜ ᱫᱚ ᱮᱭᱥᱮ ᱫᱩᱲᱩᱵ ᱜᱮ᱾
ᱡᱚᱢ ᱵᱟᱲᱟ ᱫᱚ ᱦᱩᱭ ᱮᱱᱟ᱾
ᱦᱟᱸ ᱡᱚᱢ ᱵᱟᱲᱟ ᱦᱩᱭᱮᱱᱟ᱾ ᱡᱚᱢ ᱠᱟᱛᱮ ᱫᱩᱲᱩᱵ ᱵᱟᱲᱟ ᱦᱩᱭ ᱠᱟᱱᱟ᱾
ᱟᱯᱮ ᱡᱚᱢ ᱵᱟᱲᱟ ᱦᱩᱭᱮᱱᱟ?
ᱠᱟᱛᱮᱜ ᱱᱚᱜ-ᱚᱭ ᱫᱩᱲᱩᱵ ᱵᱟᱲᱟ ᱦᱩᱭ ᱟᱠᱟᱱᱟ᱾
ᱟᱨ ᱠᱟᱹᱢᱤ ᱠᱚᱫᱚ ᱪᱮᱫ ᱠᱚᱯᱮ ᱠᱟᱹᱢᱤ ᱭᱮᱫᱟ?
ᱚᱲᱟᱜ ᱨᱮᱜᱮ ᱛᱚᱵᱮ?
ᱦᱮᱸ ᱚᱲᱟᱜ ᱜᱮ?
ᱦᱩᱲᱩ ᱠᱚᱫᱚ ᱯᱮ ᱮᱨ ᱵᱟᱲᱟ ᱠᱮᱫᱟ ᱥᱮ ᱵᱟᱝ?
ᱵᱟᱝ ᱵᱟᱝ ᱮᱠᱷᱚᱱ ᱱᱚᱶᱟ ᱮᱨ ᱵᱟᱲᱟ ᱠᱚ ᱟᱹᱣᱨᱤ ᱦᱩᱭᱩᱜᱼᱟ᱾ ᱫᱟᱜ ᱡᱟᱹᱲᱤ ᱠᱚ ᱵᱟᱝ ᱦᱩᱭᱩᱜ ᱠᱟᱱᱟ ᱛᱚ᱾
ᱚ᱾
ᱦᱟᱸ ᱟᱞᱮ ᱥᱮᱫ ᱞᱮ ᱮᱨ
ᱡᱟᱱᱟᱢᱚᱜ ᱠᱟᱱᱟ ᱠᱟᱹᱴᱤ ᱠᱟᱹᱴᱤᱡ᱾
ᱡᱟᱦᱟᱱᱟᱜ ᱴᱚᱯᱤᱠ ᱞᱟᱹᱭ ᱛᱟᱞᱟᱝ ᱢᱮ᱾ ᱡᱟᱦᱟᱱᱟᱜ ᱴᱚᱯᱤᱠ ᱫᱤᱠ ᱫᱤᱭᱟᱹ ᱞᱟᱝ ᱜᱟᱞᱢᱟᱨᱟᱜ-ᱟ᱾
ᱢᱟ ᱞᱟᱹᱭ ᱛᱟᱞᱟᱝ ᱢᱮ ᱟᱢ᱾
ᱟᱢ ᱜᱮ ᱞᱟᱹᱭ ᱛᱟᱞᱟᱝ ᱟᱢ᱾
ᱞᱟᱹᱭ ᱛᱟᱞᱟᱝ ᱢᱮ ᱛᱚᱵᱮ, ᱯᱟᱲᱦᱟᱜ ᱠᱚᱨᱮᱱᱟᱜ ᱛᱷᱚᱲᱟ ᱞᱟᱹᱭ ᱛᱟᱞᱟᱝ ᱢᱮ᱾
ᱪᱮᱫ ᱞᱮᱠᱟ ᱵᱚᱞᱮ ᱯᱟᱲᱦᱟᱣ ᱞᱮᱱᱠᱷᱟᱡ ᱵᱚᱞᱮ ᱟᱵᱩ ᱥᱚᱢᱟᱡᱽ ᱞᱟᱹᱜᱤ ᱵᱷᱟᱜᱤ ᱦᱩᱭᱩᱜ-ᱟ᱾
ᱪᱮᱫ ᱠᱚ ᱪᱤᱠᱟ ᱞᱮᱠᱷᱟᱡ?
ᱟᱢᱜᱮ ᱞᱟᱹᱭ ᱯᱟᱦᱤᱞᱟᱢ ᱛᱚ ᱠᱟᱹᱡ᱾
ᱯᱟᱲᱦᱟᱜ ᱠᱚᱫᱚ ᱟᱵᱩ ᱞᱟᱹᱜᱤᱫ ᱫᱚ ᱵᱚᱞᱮ ᱡᱟᱹᱨᱩᱲ ᱜᱮᱭᱟ᱾
ᱟᱻᱟᱡ ᱥᱮᱫ ᱫᱚ ᱟᱵᱚ ᱫᱚ ᱛᱷᱚᱲᱟ ᱟᱹᱰᱤ ᱛᱟᱭᱚᱢ ᱤᱭᱟᱹ ᱥᱚᱢᱟᱡᱽ ᱠᱟᱱᱟ ᱵᱚ ᱦᱮᱸ ᱥᱮ ᱵᱟᱝ᱾ ᱚᱱᱟ ᱜᱮ ᱟᱫᱚ ᱜᱤᱫᱽᱨᱟᱹ ᱠᱩ ᱵᱚ ᱯᱟᱲᱦᱟᱣ ᱦᱚᱪᱚ ᱞᱮᱠᱩ ᱠᱷᱟᱡ ᱫᱚ ᱟᱨᱦᱚᱸ ᱢᱚᱸᱡᱽ ᱦᱩᱭᱩᱜ-ᱟ᱾
ᱱᱚᱶᱟ ᱥᱟᱱᱛᱟᱞ ᱢᱤᱰᱤᱭᱟᱢ ᱛᱮ ᱯᱟᱲᱦᱟᱣ ᱞᱮᱠᱚ ᱠᱷᱟᱱ ᱟᱵᱟᱨ ᱵᱤᱥᱤ ᱪᱟᱸᱱᱥ ᱛᱟᱦᱮᱱᱟ ᱡᱟᱦᱟᱱᱟᱜ ᱨᱮ ᱱᱷᱟᱜ᱾
ᱦᱟᱸ ᱦᱟᱸ ᱦᱟᱸ᱾ ᱥᱟᱱᱛᱟᱞ ᱢᱤᱰᱤᱭᱟᱢ ᱛᱮ ᱵᱷᱟᱜᱤ ᱪᱟᱱᱥ ᱢᱮᱱᱟᱜ-ᱟ᱾
ᱱᱮᱛᱚᱜ ᱦᱟᱸᱜ ᱜᱚᱴᱟ ᱜᱮ ᱪᱟᱹᱞᱩᱜ ᱟ ᱦᱟᱸᱜ ᱥᱟᱱᱛᱟᱞ ᱥᱟᱱᱛᱟᱞ ᱢᱤᱰᱤᱭᱟᱹᱢ ᱱᱤᱛᱚᱜ ᱴᱤᱪᱟᱨ ᱧᱟᱢ ᱢᱩᱥᱠᱤᱞ ᱟᱫᱚ ᱡᱟᱦᱟᱸᱭ ᱠᱚ ᱯᱟᱲᱦᱟᱣ ᱟᱠᱟᱱᱟ ᱧᱚᱛᱚ ᱠᱷᱚᱡ ᱮᱠᱷᱟᱱ ᱩᱱᱠᱩ ᱞᱟᱹᱜᱤᱫ ᱫᱚ ᱟᱹᱰᱤᱜ ᱟᱥᱟᱱ ᱦᱩᱭᱩᱜ-ᱟ᱾
ᱟᱫᱚ ᱟᱯᱮ ᱥᱮ ᱫᱩᱠᱩ ᱯᱟᱲᱦᱟᱣ ᱠᱚᱣᱟ ᱥᱮ ᱵᱟᱝ ᱥᱟᱱᱛᱟᱞ ᱫᱚ
ᱦᱮᱸ ᱥᱟᱶᱛᱟᱞᱤ ᱢᱤᱰᱤᱭᱟᱢ ᱤᱥᱠᱩᱞ ᱢᱮᱱᱟ-ᱟ
ᱚ ᱟᱨ ᱪᱟᱹᱞᱩ ᱫᱚ ᱟᱹᱣᱨᱤ ᱪᱟᱹᱞᱩ ᱠᱟᱱᱟ ᱥᱟᱱᱛᱟᱞᱤ ᱢᱤᱰᱤᱭᱟᱢ ᱤᱥᱠᱩᱞ ᱫᱚ
ᱪᱟᱹᱞᱩ ᱟᱠᱟᱱᱟ ᱦᱚᱸᱚᱭ ᱟᱪ ᱫᱩ ᱵᱚᱪᱷᱚᱨ ᱜᱟᱱ ᱦᱩᱭᱩᱜ ᱠᱟᱱᱟ
ᱚ ᱟᱞᱮ ᱱᱚᱛᱮ ᱫᱚ ᱵᱟᱝ ᱪᱟᱹᱞᱩ ᱠᱟᱱᱟ ᱟᱫ ᱚᱱᱟ ᱜᱮᱞᱮ ᱜᱚᱴᱟ ᱵᱟᱲᱟᱭᱫᱟ ᱪᱟᱹᱞᱩ ᱵᱟᱹᱱᱩᱟ ᱵᱟᱹᱱᱩ-ᱟ ᱟᱞᱮ ᱥᱮᱫ ᱫᱚ
ᱦᱩᱸ ᱟᱫᱚ ᱚᱱᱟ ᱜᱮᱞᱮ ᱜᱚᱴᱟ ᱵᱟᱲᱟᱭ ᱫᱟ ᱪᱟᱹᱞᱩ ᱨᱮᱭᱟᱜ ᱢᱤᱴᱤᱝ ᱫᱟᱞᱮ ᱟᱵᱚ ᱜᱮᱛᱮ ᱞᱟᱦᱟ ᱦᱩᱭᱩᱜ ᱛᱟᱵᱚᱱᱟ ᱦᱮᱸ ᱥᱮ ᱵᱟᱝ ᱟᱵᱚᱜᱮ ᱜᱟᱞᱢᱟᱨᱟᱣ ᱦᱩᱭᱩ ᱟ ᱪᱮᱫ ᱞᱮᱠᱟ ᱵᱚ ᱪᱮᱠᱟ ᱭᱟ ᱫᱟ ᱟᱢᱟᱜ ᱯᱟᱲᱦᱟᱜ ᱠᱚᱫᱚ ᱛᱤᱱᱟᱹᱜ ᱡᱷᱟᱹᱞ
ᱤᱧᱟᱹᱜ ᱯᱟᱲᱦᱟᱜ ᱠᱚᱫᱚ ᱠᱚᱢ ᱜᱮᱭᱟ ᱦᱚ ᱚᱭ ᱱᱮᱥ ᱤᱞᱮᱵᱷᱮᱱ ᱨᱮ ᱟᱨᱠᱤ
ᱚ ᱛᱚᱵᱮ ᱚᱱᱟ ᱪᱤᱠᱤ ᱠᱚᱫᱚᱢ ᱵᱟᱲᱟᱭᱟ ᱥᱮ ᱵᱟᱝ
ᱵᱟ ᱤᱧ ᱫᱚ ᱵᱮᱝᱜᱚᱞᱤ ᱢᱤᱰᱤᱭᱟᱢ ᱛᱮ
ᱚᱻ ᱟᱫᱚᱢ ᱪᱤᱫᱠᱟ ᱠᱷᱟᱡ ᱦᱚᱸ ᱢᱚᱸᱡᱽ ᱜᱤ
ᱦᱮᱸ ᱦᱮᱸ ᱢᱚᱡᱽ ᱜᱤ ᱟᱫᱚ ᱠᱟᱹᱴᱤᱡ ᱠᱷᱚᱱᱟᱜ ᱜᱮ ᱵᱮᱝᱜᱚᱞᱤ ᱛᱮ ᱯᱟᱲᱦᱟᱣ ᱦᱩᱭ ᱠᱟᱱᱟ ᱛᱚ
ᱦᱩᱸ ᱤᱧ ᱦᱚᱸ ᱠᱟᱹᱴᱤᱡ ᱠᱷᱚᱱᱟᱜ ᱜᱤ ᱵᱮᱝᱜᱚᱞᱤ ᱛᱮ
ᱦᱸ
ᱟᱫᱚ ᱚᱱᱟ ᱯᱷᱟᱸᱠᱟ ᱴᱟᱭᱤᱢ ᱨᱮ ᱚᱱᱟ ᱤᱭᱟᱹ ᱠᱚᱜᱮᱧ ᱧᱮᱞ ᱵᱟᱲᱟᱭ ᱜᱤᱭᱟᱹᱧ ᱪᱤᱠᱤ ᱠᱩᱜᱤ
ᱚᱱᱟ ᱠᱚ ᱥᱮᱬᱟ ᱠᱟᱜ ᱠᱷᱟᱱᱟ ᱞᱟᱹᱠᱛᱤ ᱠᱚ ᱞᱟᱜᱟᱜᱼᱟ
ᱦᱟᱸ ᱦᱟᱸ ᱱᱤᱡᱮ ᱛᱤᱜᱤ ᱢᱟᱱᱮ ᱢᱤᱫᱴᱮᱡ ᱤᱭᱟᱹᱧ ᱦᱟᱛᱟᱣ ᱮᱫᱟ ᱵᱚᱨᱱᱚ ᱚᱱᱟ ᱤᱭᱟᱹ ᱵᱳᱭᱤᱧ ᱦᱟᱛᱟᱣ ᱠᱟᱫᱟ ᱚᱱᱟ ᱠᱚᱜᱤᱧ ᱯᱟᱲᱦᱟᱣ ᱵᱟᱲᱟᱜ ᱜᱮᱭᱟ ᱚᱱᱟ ᱪᱤᱠᱤᱢ ᱪᱤᱫ ᱞᱮᱠᱷᱟᱡ ᱫᱚ ᱛᱮ ᱯᱟᱲᱦᱟᱣ ᱠᱚ ᱥᱩᱵᱤᱫᱟ ᱦᱩᱭᱩ ᱚᱸᱰᱮ ᱤᱭᱟᱹ ᱠᱩ ᱜᱨᱩᱨᱩᱯ ᱠᱚᱨᱮ ᱠᱩ ᱠᱳᱞ ᱫᱟᱛᱚ ᱪᱤᱠᱤᱛᱮ
ᱦᱩᱸ ᱦᱩᱸ ᱦᱩᱸ
ᱵᱟᱲᱟᱭ ᱦᱚᱲ ᱫᱚ ᱪᱮᱫ ᱪᱚ ᱠᱚ ᱠᱩᱞᱮᱫ ᱠᱟᱱ ᱠᱷᱟᱹᱞᱤ ᱧᱮᱞ ᱢᱮ ᱵᱟᱥ
ᱢᱟ ᱛᱷᱟᱞᱮ ᱴᱨᱟᱱᱥ ᱞᱮᱴ ᱢᱮ ᱦᱮᱸ ᱥᱮ ᱵᱟᱝ
ᱦᱟᱸ ᱦᱟᱸ ᱴᱨᱟᱱᱥ ᱞᱮᱴ ᱢᱮ
ᱦᱩᱸ
ᱟᱢ ᱫᱚᱢ ᱴᱨᱟᱱᱥᱞᱮᱴ ᱵᱟᱲᱟᱭ ᱜᱮᱭᱟ
ᱦᱳᱭ
ᱟᱢ
ᱦᱮᱸ ᱟᱠᱟ ᱠᱚ ᱵᱟᱹᱧ ᱵᱩᱡᱫᱟᱲᱮᱜ ᱪᱮ
ᱦᱮᱸ ᱜᱨᱩᱯ ᱨᱮᱭᱟᱜ ᱮᱢ ᱴᱨᱟᱱᱥ ᱞᱮᱴ ᱫᱟ
ᱢᱟᱡᱷᱮ ᱢᱟᱡᱷᱮ ᱟᱠᱟ ᱠᱚ ᱵᱟᱹᱧ ᱵᱩᱡᱽ ᱫᱟᱲᱮᱭᱟᱜ ᱟᱨ ᱠᱤ
ᱚ ᱜᱩᱜᱚᱞ ᱠᱷᱚᱡ ᱥᱮ
ᱦᱳᱭ ᱦᱳᱭ ᱦᱳᱭ
ᱩᱝᱠᱟ ᱜᱤ ᱵᱟᱢ ᱵᱟᱲᱟᱭ ᱠᱷᱟᱡ ᱫᱚ ᱴᱨᱟᱱᱥ ᱞᱮᱴ ᱢᱮ ᱟᱵᱟᱨ ᱤᱥᱠᱨᱤᱱ ᱥᱚᱴ ᱠᱟᱛᱮᱫ ᱦᱚᱸ ᱟᱵᱟᱨ ᱚᱱᱟ ᱵᱟᱭ ᱥᱟᱵ ᱮᱫᱟ ᱚᱱᱟ ᱪᱤᱠᱤ ᱵᱚᱞᱮ ᱜᱩᱜᱚᱞ
ᱪᱟᱹᱞᱩ ᱠᱟᱱᱟ ᱪᱤᱠᱤ ᱛᱚ ᱜᱩᱜᱩᱞ ᱨᱮᱠᱚ ᱪᱟᱹᱟᱞᱩ ᱠᱟᱫᱟ ᱠᱚ᱾
ᱦᱮᱸ ᱪᱟᱹᱞᱩ ᱫᱚ ᱪᱟᱹᱞᱩ ᱜᱮ ᱚᱱᱟ ᱤᱭᱟᱹ ᱠᱷᱚᱡᱽ ᱫᱚ ᱮ ᱟᱭ ᱢᱳᱰ ᱠᱷᱚᱡᱽ ᱫᱚ
ᱚ
ᱚᱱᱟ ᱵᱤᱱᱟᱹ ᱮ ᱟᱭ ᱢᱳᱰ ᱠᱷᱚᱰ ᱫᱚ ᱵᱟᱭ ᱥᱤᱞᱮᱠᱴ ᱫᱟᱲᱮᱭᱟᱜ ᱠᱟᱱᱟ᱾
ᱚᱱᱟ ᱜᱮ
ᱵᱚᱞᱮ ᱮᱠᱷᱚᱱ ᱫᱚ ᱪᱮᱫ ᱠᱚ ᱠᱟᱹᱢᱤ ᱵᱟᱲᱟᱭ ᱫᱟᱢ ᱥᱮ ᱯᱟᱲᱦᱟᱣ ᱠᱚᱫᱚ ᱛᱤᱱᱟᱹᱜ ᱫᱷᱟᱹᱵᱤᱡᱽ
ᱤᱧᱟᱹᱜ ᱫᱚ ᱯᱟᱲᱦᱟᱣ ᱫᱚ ᱚᱠᱟ ᱠᱚᱢᱯᱞᱤᱴ ᱠᱟᱱᱟ ᱜᱨᱮᱡᱩᱭᱮᱥᱚᱱ
ᱚ
ᱤᱧ ᱫᱚ ᱱᱤᱛᱚᱜ ᱫᱚ ᱚᱲᱟᱜ ᱨᱮᱜᱮ᱾ ᱟᱨᱚ ᱠᱟᱹᱢᱤ ᱠᱚ ᱯᱟᱲᱦᱟᱣ ᱦᱩᱭᱩᱜ ᱠᱟᱱᱟ ᱥᱮᱸᱫᱽᱨᱟ ᱦᱩᱭᱩᱜ ᱠᱟᱱᱟ᱾
ᱪᱟᱹᱠᱨᱤ ᱠᱚᱨᱮᱱᱟᱜ ᱦᱚᱸ ᱯᱟᱲᱦᱟᱣ ᱦᱩᱭᱩᱜ ᱠᱟᱱᱟ᱾
ᱚᱸ ᱟᱨᱚ ᱵᱟᱝᱞᱟᱨᱮ ᱟᱭᱢᱟ ᱵᱷᱮᱠᱮᱱᱥᱤ ᱠᱚ ᱦᱤᱡᱩᱜ ᱠᱟᱱᱟ ᱛᱚ ᱱᱤᱛᱳ ᱦᱟᱸᱜ ᱚᱱᱟ ᱠᱚ ᱵᱟᱠᱷᱨᱟ ᱟᱵᱟᱨ ᱯᱟᱲᱦᱟᱣ ᱦᱩᱭᱩᱜ ᱠᱟᱱᱟ ᱮᱭᱥᱮ ᱛᱮᱦᱚᱸ ᱤᱭᱟᱹ ᱠᱚᱫᱚ ᱤᱥᱠᱩᱞ ᱠᱚᱞᱮᱡᱽ ᱠᱚᱫᱚ ᱠᱚᱢᱯᱞᱤᱴ ᱱᱟᱛᱚ ᱪᱮᱫ ᱤᱧ ᱪᱮᱠᱟᱭᱟ, ᱤᱱᱟᱹᱜ ᱠᱚ ᱜᱮ ᱯᱟᱲᱦᱟᱣ ᱵᱟᱲᱟᱭ ᱮᱱᱟ᱾
ᱱᱚᱜ ᱚᱭ ᱡᱟᱦᱟᱸ ᱵᱷᱮᱠᱮᱱᱥᱤ ᱠᱚᱫᱚ ᱛᱩᱫᱩᱜ ᱠᱟᱱᱟ ᱯᱩᱞᱤᱥ ᱨᱮᱱᱟᱜ ᱚᱱᱟ ᱠᱚ
ᱦᱩᱸ ᱦᱩ ᱚᱱᱟ ᱠᱚᱨᱮ ᱯᱟᱲᱦᱟᱣ ᱦᱩᱭᱩᱜ ᱟᱱᱟ᱾ ᱱᱮᱛᱚ ᱠᱷᱚᱡᱽ ᱵᱟᱢ ᱯᱟᱲᱦᱟᱣ ᱞᱮᱱᱠᱷᱟᱱ, ᱦᱩᱸ
ᱟᱯᱮ ᱚᱱᱛᱮ ᱫᱚ ᱪᱮᱫ ᱞᱮᱠᱟ, ᱢᱟᱱᱮ ᱡᱟᱭᱜᱟ ᱠᱚ ᱵᱤᱨ ᱴᱟᱭᱤᱯ ᱥᱮ ᱟᱨᱠᱤ ᱵᱟᱡᱟᱨ ᱴᱟᱭᱤᱯ?
ᱟᱞᱮ ᱫᱚ ᱱᱚᱛᱮ ᱫᱚ ᱵᱩᱨᱩ ᱵᱤᱨ ᱫᱚ ᱵᱟᱹᱱᱩᱜᱼᱟ, ᱢᱮᱱᱠᱷᱟᱱ ᱵᱩᱨᱩ ᱢᱮᱱᱟᱜᱼᱟ᱾ ᱦᱩᱸ, ᱵᱩᱨᱩ ᱢᱮᱱᱟᱜ-ᱟ ᱞᱟᱹᱴᱷᱩ ᱞᱟᱹᱴᱷᱩ ᱵᱩᱨᱩ
ᱟᱨ ᱛᱟᱦᱚᱞᱮ ᱵᱟᱡᱟᱨ ᱠᱚᱫᱚ ᱥᱟᱺᱜᱤᱧ ᱜᱮᱭᱟ?
ᱦᱮᱸ ᱵᱟᱡᱟᱨ ᱫᱚ ᱥᱟᱺᱜᱤᱧ ᱜᱮᱭᱟ᱾
ᱚ
ᱩᱸ
ᱦᱮᱸ ᱤᱥᱠᱩᱞ ᱠᱚᱞᱮᱡᱽ ᱠᱚᱦᱚᱸ ᱥᱟᱺᱜᱤᱧ ᱜᱮᱭᱟ ᱪᱟᱞᱟᱜ ᱦᱤᱡᱩᱜ ᱦᱚᱸ ᱟᱹᱰᱤ ᱢᱩᱥᱠᱤᱞ ᱜᱮᱭᱟ ᱱᱚᱛᱮ ᱠᱷᱚᱱ ᱫᱚ᱾
ᱵᱟᱥ ᱱᱚᱝᱠᱟᱱᱟᱜ ᱜᱟᱹᱰᱤ ᱨᱮᱱᱟᱜ ᱥᱚᱝᱡᱳᱜᱽ ᱢᱮᱱᱟᱜ ᱛᱚ᱾
ᱵᱟᱥ ᱫᱚ ᱢᱮᱱᱟᱜ ᱜᱮᱭᱟ ᱵᱟᱥ ᱦᱚᱸ ᱱᱤᱛᱚᱜ ᱫᱚ ᱴᱳᱴᱳ ᱠᱚ ᱰᱷᱮᱨ ᱠᱟᱱᱟ ᱛᱚ᱾
ᱫᱚ ᱴᱳᱴᱳ ᱠᱚ ᱰᱷᱮᱨ ᱠᱟᱱ ᱠᱷᱟᱱ ᱚᱱᱟ ᱛᱮᱜᱮ ᱦᱚᱲ ᱠᱚ ᱥᱩᱵᱤᱫᱷᱟ ᱠᱚ ᱟᱹᱭᱠᱟᱹᱣ ᱮᱫᱟ ᱵᱟᱝᱠᱷᱟᱱ ᱫᱚ ᱤᱥᱠᱩᱞ ᱤᱭᱟᱹ ᱠᱚᱫᱚ ᱡᱷᱟᱹᱞ ᱡᱷᱟᱹᱞ ᱜᱮᱭᱟ ᱟᱹᱰᱤ ᱡᱷᱟᱹᱞ ᱡᱷᱟᱹᱞ ᱜᱮᱭᱟ᱾ ᱛᱚᱵᱮ ᱵᱩᱨᱩ ᱫᱤᱥᱚᱢ ᱛᱚ ᱵᱩᱨᱩ ᱫᱤᱥᱚᱢ ᱠᱷᱚᱱ ᱫᱚ ᱵᱟᱡᱟᱨ ᱫᱚ ᱡᱷᱟᱹᱞ ᱮᱱᱟ ᱰᱷᱮᱨ
ᱟᱫᱚ ᱚᱱᱠᱟ ᱜᱮ ᱛᱟᱦᱮᱱ ᱦᱩᱭᱩᱜ ᱠᱟᱱᱟ, ᱦᱮᱣᱟ ᱦᱩᱭ ᱮᱱᱟ ᱚᱱᱠᱟ ᱜᱮ ᱟᱭᱢᱟ ᱫᱤᱱ ᱠᱷᱚᱱ᱾
ᱟᱨ ᱚᱱᱛᱮ ᱪᱟᱥᱵᱟᱥ ᱫᱚ ᱪᱮᱫ ᱞᱮᱠᱟ ᱦᱩᱭᱩᱜ ᱜᱮᱭᱟ?
ᱪᱟᱥᱵᱟᱥ ᱠᱚ ᱦᱚᱸ ᱴᱷᱤᱠ ᱜᱮ ᱦᱩᱭᱩᱜ ᱜᱮᱭᱟ ᱱᱚᱛᱮ ᱟᱫᱚ ᱵᱚᱪᱷᱚᱨ ᱨᱮ ᱢᱤᱫ ᱫᱚᱢ ᱜᱮᱞᱮ ᱪᱟᱥᱚᱜᱼᱟ, ᱱᱚᱛᱮ ᱫᱚ ᱚᱱᱟ ᱤᱭᱟᱹ ᱦᱩᱲᱩ ᱠᱚᱜᱤ᱾
ᱟᱨ ᱟᱫᱚᱢ ᱠᱚ ᱩᱱᱠᱩ ᱢᱮᱱᱟᱜ ᱠᱚᱣᱟ ᱩᱱᱠᱩ ᱛᱩᱲᱤ ᱠᱚ ᱮᱨ ᱜᱮᱭᱟ ᱤᱱᱟᱹᱜᱮ
ᱫᱚ ᱵᱟᱨ ᱫᱷᱟᱣ ᱜᱮ ᱦᱩᱭᱩᱜ ᱜᱮᱭᱟ᱾
ᱚ ᱟᱯᱮ ᱥᱮᱫ ᱫᱚ ᱵᱟᱨ ᱫᱷᱟᱣ?
ᱦᱩᱲᱩ ᱠᱚᱦᱚᱸ ᱨᱚᱦᱚᱭ ᱦᱩᱭᱩᱜ ᱜᱮᱭᱟ ᱟᱹᱞᱩ ᱠᱚᱦᱚᱸ᱾
ᱚ ᱟᱫᱚ ᱟᱯᱮ ᱥᱮᱫ ᱫᱚ ᱥᱚᱨᱠᱟᱨᱤ ᱚᱱᱟ ᱤᱭᱟᱹ ᱠᱚ ᱮᱢ ᱠᱟᱜ ᱯᱮᱭᱟ ᱦᱮᱸ ᱥᱟᱱ ᱢᱟᱨᱥᱟᱞ᱾
ᱦᱩᱸ ᱟᱨ ᱱᱤᱡᱮ ᱛᱮᱦᱚᱸ ᱵᱮᱱᱟᱣ ᱫᱚ ᱵᱮᱱᱟᱣ ᱦᱩᱭ ᱠᱟᱱᱟ᱾ ᱟᱹᱰᱤ ᱦᱚᱲᱟᱜ ᱜᱮ ᱢᱮᱱᱟᱜᱼᱟ ᱟᱨᱠᱤ ᱵᱟᱹᱫᱽ ᱨᱮ ᱚᱱᱟ ᱠᱚᱛᱮ ᱜᱮᱠᱚ ᱪᱟᱥ ᱵᱟᱲᱟᱭ ᱜᱮᱭᱟ ᱠᱚ ᱟᱨᱠᱤ ᱯᱩᱭᱥᱟᱹ ᱫᱤᱭᱮ ᱛᱚ ᱜᱷᱚᱱᱴᱟ ᱨᱮ᱾
ᱦᱩᱸ ᱦᱩᱸ ᱦᱮᱸ ᱚᱱᱟ ᱦᱚᱸ ᱢᱚᱡᱽ ᱜᱮ ᱵᱟᱨ ᱫᱚᱢ ᱯᱮ ᱪᱟᱥᱚᱜᱼᱟ ᱠᱷᱚᱨᱟ ᱨᱮᱦᱚᱸ᱾ ᱟᱨ ᱛᱤᱱᱟᱹᱜ ᱡᱷᱟᱹᱞ ᱟᱢ ᱫᱚ ᱤᱥᱠᱩᱞ ᱠᱚᱫᱚ?
ᱱᱤᱛᱚᱜ ᱫᱚ ᱦᱳᱣ ᱫᱩ ᱛᱤᱱ ᱠᱤᱞᱳᱢᱤᱴᱟᱨ ᱵᱷᱤᱛᱤᱨ ᱨᱮᱜᱮ ᱢᱮᱱᱟᱜᱼᱟ᱾
ᱚ
ᱵᱟᱡᱟᱨ
ᱟᱯᱮ ᱠᱷᱚᱡ ᱫᱚ ᱵᱟᱡᱟᱨ ᱫᱚ ᱥᱩᱨ ᱜᱮᱭᱟ? ᱚᱱᱟ ᱜᱮ ᱯᱮ ᱥᱩᱵᱤᱫᱷᱟᱮ ᱠᱟᱱᱟ ᱵᱟᱡᱟᱨ ᱠᱚ ᱥᱩᱩ ᱡᱚᱛᱚ᱾
ᱠᱚᱞᱮᱡᱽ ᱠᱚᱫᱚ ᱠᱟᱹᱡ ᱥᱟᱺᱜᱤᱧ ᱧᱚᱜ ᱜᱮᱭᱟ᱾
ᱟᱪᱪᱷᱟ, ᱦᱩᱸ
ᱦᱩᱸ ᱚᱲᱟᱜ ᱠᱚᱨᱮ ᱛᱚᱵᱮ ᱚᱠᱚᱭ ᱠᱚ ᱢᱮᱱᱟᱜ ᱯᱮᱭᱟ ᱟᱯᱮ ᱫᱚ?
ᱚᱱᱟ ᱠᱚᱨᱮᱜ ᱡᱚᱛᱚ ᱜᱮ᱾
ᱚᱸ
ᱛᱚᱵᱮ ᱱᱤᱛᱚᱜ ᱫᱚ ᱮᱭᱥᱮ ᱢᱟᱱᱮ ᱪᱟᱥ ᱵᱟᱥ ᱠᱚᱦᱚᱸ ᱵᱟᱯᱮ ᱪᱟᱥ ᱵᱟᱥᱫᱟ?
ᱪᱟᱥᱵᱟᱥ ᱠᱚᱫᱚ ᱦᱩᱭ ᱠᱟᱱᱟ ᱢᱟᱱᱮ ᱵᱮᱸᱜᱟᱲ ᱠᱚ ᱨᱚᱦᱚᱭ ᱦᱩᱭ ᱠᱟᱱᱟ, ᱛᱟᱯᱚᱨ ᱦᱚᱛᱚᱛ ᱠᱷᱟᱲᱟ ᱠᱚ᱾ ᱦᱮᱸᱥᱮ ᱵᱟᱝ ᱵᱟᱫᱟᱢ ᱠᱚ ᱨᱚᱦᱚᱭ ᱦᱩᱭ ᱞᱮᱱᱟ᱾ ᱦᱚᱭ ᱩᱯᱲᱟᱹᱣ ᱦᱩᱭ ᱠᱟᱱᱟ ᱛᱤᱞ ᱠᱚ᱾
ᱚᱸ ᱛᱟᱦᱞᱮ ᱪᱟᱥᱵᱟᱥ ᱫᱚ ᱟᱯᱮ ᱥᱮᱜ ᱫᱚ ᱢᱚᱴᱟᱢᱩᱴᱤ ᱴᱷᱤᱠ ᱜᱮ ᱦᱩᱭᱩᱜ ᱜᱮᱭᱟ ᱵᱟᱝ?
ᱪᱟᱥ ᱫᱟᱲᱮᱭᱟᱜ ᱠᱷᱟᱱ ᱜᱮᱢ
ᱦᱩᱸ ᱦᱩᱸ
ᱟᱨ ᱱᱚᱣᱟ ᱥᱩᱨ ᱠᱚᱨᱮ ᱟᱵᱟᱨ ᱱᱚᱜᱼᱚᱭ ᱠᱚᱢᱯᱟᱱᱤ ᱠᱚ ᱦᱩᱭᱩᱜ ᱠᱟᱱᱟ ᱦᱤᱛᱚᱜ᱾
ᱦᱩᱸ ᱦᱩᱸ ᱠᱳᱢᱯᱟᱱᱤ ᱠᱚ ᱵᱚᱞᱚᱜ ᱠᱟᱱᱟ ᱜᱮᱭᱟᱯᱮ?
ᱵᱚᱞᱚ ᱵᱚᱞᱚ ᱟᱠᱟᱱᱟ ᱟᱹᱰᱤ ᱦᱚᱲ ᱜᱮ᱾
ᱟᱭᱹᱴᱤᱹᱟᱭᱹ ᱞᱟᱜᱟᱜ ᱠᱟᱱᱟ ᱥᱮᱜ?
ᱦᱮᱸ ᱦᱮᱸ ᱟᱭ ᱴᱤ ᱟᱭ ᱠᱚ ᱞᱟᱜᱟᱜ ᱠᱟᱱᱟ ᱟᱨᱠᱤ᱾ ᱠᱚᱣᱟᱞᱤ ᱯᱷᱤᱠᱮᱥᱚᱱ ᱠᱚ ᱫᱚᱨᱠᱟᱨᱟ᱾
ᱦᱩᱸ
ᱨᱚᱠᱚᱢ ᱯᱳᱥᱴ ᱛᱮᱜᱮ ᱠᱚ ᱦᱟᱛᱟᱣᱮᱜ ᱠᱚᱣᱟ ᱟᱨᱠᱤ᱾
ᱚᱸ ᱛᱟᱦᱞᱮ ᱟᱭ ᱴᱤ ᱟᱭ ᱠᱚ ᱠᱚᱨᱟᱣ ᱢᱮ ᱡᱟᱜᱮ ᱥᱩᱵᱤᱫᱦᱟᱢ ᱧᱟᱢᱟ ᱦᱮᱸ᱾ ᱚᱱᱟ ᱠᱚ ᱠᱚᱨᱟᱣ ᱠᱟᱜ ᱦᱚᱸ ᱴᱷᱤᱠ ᱜᱮᱭᱟ᱾
ᱠᱚᱢᱯᱭᱩᱴᱟᱨ ᱠᱳᱨᱥ ᱠᱚᱦᱚᱸ ᱠᱚᱨᱟᱣ ᱦᱩᱭᱩᱜ ᱞᱟᱹᱜᱤᱫ᱾
ᱦᱚᱸ ᱠᱚᱢᱯᱭᱩᱴᱟᱨ ᱠᱳᱨᱥ ᱦᱚᱸ ᱞᱟᱜᱟᱜᱼᱟ ᱠᱟᱡᱟ
ᱦᱩᱸ ᱦᱮᱸ
ᱚᱱᱟ ᱠᱚ ᱠᱚᱨᱟᱣ ᱠᱟᱜ ᱫᱚ ᱢᱚᱸᱡᱽ ᱜᱮᱭᱟ ᱰᱤᱜᱽᱨᱤ ᱫᱚ
ᱟᱨᱠᱤ ᱠᱟᱹᱢᱤ ᱨᱮ ᱠᱳᱢᱯᱟᱹᱱᱤ ᱠᱚ ᱢᱤᱫᱴᱟᱝ ᱥᱮ ᱦᱳᱭᱼᱟ ᱟᱨᱠᱤ
ᱦᱮᱸ ᱦᱩᱸ
ᱟᱯᱮᱥᱩᱨ ᱨᱮᱫᱚ ᱱᱚᱝᱠᱟᱱ ᱠᱚᱢᱯᱟᱹᱱᱤ ᱠᱚ ᱵᱟᱹᱱᱩᱜ ᱟ
ᱦᱮᱸ ᱟᱞᱮ ᱥᱮᱫ ᱱᱚᱛᱮ ᱫᱚ ᱠᱚᱢᱯᱟᱹᱱᱤ ᱠᱚᱫᱚ ᱵᱟᱹᱱᱩᱜᱼᱟ ᱢᱩᱥᱠᱤᱞ ᱜᱮᱭᱟ ᱟᱞᱮ ᱫᱚ ᱦᱟᱱᱮ ᱵᱟᱡᱟᱨ ᱜᱮ ᱡᱷᱟᱹᱞ ᱜᱮᱭᱟ ᱚᱱᱟ ᱨᱮᱜᱮ ᱠᱚᱢᱯᱟᱹᱱᱤ ᱠᱚ ᱵᱟᱹᱱᱩᱜᱼᱟ ᱵᱟᱠᱷᱟᱡ ᱫᱚ ᱵᱟᱡᱟᱨ ᱥᱩᱨ ᱥᱩᱫ ᱛᱟᱦᱮᱸ ᱞᱮᱠᱷᱟᱡ ᱫᱚ ᱠᱚᱢᱯᱟᱹᱱᱤ ᱠᱚᱦᱚᱸ ᱟᱭᱢᱟ ᱦᱩᱭ ᱠᱚᱜᱼᱟ
ᱥᱩᱵᱤᱫᱟ ᱠᱚ ᱡᱚᱢ ᱵᱟᱲᱟ ᱫᱚ ᱦᱩᱭᱮᱱᱟ ᱛᱚᱵᱮ
ᱦᱮᱸ ᱡᱚᱢ ᱵᱟᱲᱟ ᱫᱚ ᱦᱩᱭ ᱟᱠᱟᱱᱟ
ᱚᱸ ᱡᱚᱢ ᱠᱟᱛᱮ ᱛᱟᱦᱞᱮᱢ ᱡᱤᱨᱟᱹᱣ ᱟᱠᱟᱱᱟ
ᱦᱮᱸ ᱛᱟᱦᱞᱮ ᱛᱮᱦᱮᱧ ᱫᱚ ᱧᱮᱞ ᱧᱮᱞ ᱛᱮ ᱥᱳᱢᱚᱭ ᱦᱚᱸ ᱦᱩᱭᱮᱱ ᱛᱟᱞᱟᱝᱼᱟ
ᱦᱚᱸ ᱥᱚᱢᱚᱭ ᱦᱚᱸ ᱦᱩᱭ ᱱᱟ
ᱯᱚᱨᱮ ᱟᱵᱟᱨ ᱜᱚᱞᱯᱚ ᱦᱮᱸ ᱯᱚᱨᱮ ᱟᱵᱟᱨ ᱜᱚᱞᱯᱚᱭ ᱦᱩᱭᱩᱜᱼᱟ
ᱦᱟᱸ ᱴᱷᱤᱠ ᱜᱮᱭᱟ ᱛᱚᱵᱮ
ᱦᱩᱸ